ᱜᱚᱝᱠᱮ
ᱦᱳᱭ ᱦᱳᱭ ᱦᱳᱭ ᱡᱚᱦᱟᱨ ᱜᱮ
ᱦᱮᱸ ᱟᱹᱞᱤᱧᱟᱜ ᱨᱚᱲ ᱵᱮᱥ ᱫᱷᱟᱨᱟ ᱵᱤᱱ ᱟᱸᱡᱚᱢ ᱧᱟᱢᱮᱫᱼᱟᱥᱚ
ᱦᱳᱭ ᱦᱳᱭ ᱟᱹᱞᱤᱧ ᱫᱚ ᱦᱟᱸᱜ ᱱᱤᱛᱚᱜ ᱫᱚ ᱦᱟᱸᱜ ᱢᱟᱡᱽ ᱫᱷᱟᱨᱟ ᱜᱮ ᱨᱤᱞᱟᱹᱢᱟᱞᱟ ᱜᱮᱞᱤᱧ ᱟᱸᱡᱚᱢ ᱧᱟᱢᱮᱫᱼᱟ ᱟᱹᱵᱤᱱ ᱜᱮ ᱚᱠᱟ ᱞᱮᱠᱟᱵᱮᱱ ᱟᱸᱡᱚᱢ ᱧᱟᱢᱮᱫᱼᱟ
ᱦᱳᱭ ᱟᱹᱰᱤ ᱠᱞᱤᱭᱟᱨ ᱫᱷᱟᱨᱟ ᱜᱮᱞᱤᱧ ᱟᱸᱡᱚᱢ ᱧᱟᱢᱮᱫ ᱛᱟᱵᱮᱱᱟ ᱟᱵᱤᱱᱟᱜ ᱨᱚᱲ ᱠᱚᱦᱚᱸ
ᱟᱪᱪᱷᱟ ᱟᱪᱪᱷᱟ ᱱᱟᱯᱟᱭ ᱱᱟᱯᱟᱭ ᱢᱚᱸᱡᱽᱛᱮ ᱟᱸᱡᱚᱢ ᱞᱮᱱᱠᱷᱟ ᱜᱮ ᱱᱟᱯᱟᱭ ᱛᱚ
ᱮᱠᱫᱚᱢ ᱮᱠᱫᱚᱢ
ᱛᱟᱦᱚᱞᱮ ᱜᱚᱝᱠᱮ
ᱪᱮᱫ ᱦᱚᱸ ᱵᱟᱝᱼᱟ ᱥᱤᱭᱳᱜ ᱡᱚᱲᱟᱣ ᱞᱤᱧ ᱞᱟᱹᱭᱮᱫ ᱛᱟᱦᱮᱸᱫ ᱢᱮᱱᱠᱷᱟᱱ ᱡᱟᱭ ᱫᱟᱜ ᱫᱚ ᱵᱟᱝ ᱟᱨ ᱦᱚᱲᱢᱚ ᱟᱹᱰᱤ ᱵᱮᱥ ᱵᱟᱹᱞᱤᱧ ᱟᱹᱭᱠᱟᱹᱣᱫᱟ ᱦᱚᱞᱟ ᱢᱟᱫᱷᱮᱨ ᱫᱤᱱᱜᱮ ᱞᱚᱦᱚᱫ ᱞᱚᱦᱚᱜ ᱞᱚᱦᱚᱜ ᱛᱮᱞᱤᱧ ᱥᱤ ᱠᱮᱫᱮᱜᱼᱟ ᱚᱱᱟᱚᱛᱮᱜ ᱛᱮ ᱦᱟᱸᱜ ᱛᱮᱦᱤᱧ ᱫᱚ ᱵᱟᱹᱞᱤᱧ ᱡᱚᱲᱟᱣ ᱧᱚᱜ ᱠᱟᱜᱼᱟ ᱟᱫᱚ ᱚᱱᱟᱱᱟᱜᱞᱤᱧ ᱠᱚᱭᱚᱜ ᱵᱟᱲᱟᱭᱮᱫᱟ ᱡᱩᱫᱤ ᱫᱚ ᱤᱫᱤ ᱟᱹᱞᱤᱧ ᱦᱟᱸᱜ ᱢᱤᱜ ᱜᱟᱹᱲᱤᱡ
ᱚᱻ ᱥᱮ ᱛᱟᱯᱮ ᱥᱮᱛᱟᱜ ᱯᱟᱭᱟᱨ ᱠᱷᱚᱱᱮ ᱫᱟᱜ ᱟᱯᱮ ᱠᱟᱱᱟ ᱥᱮ ᱜᱚᱝᱠᱮ?
ᱦᱳᱭ ᱜᱚᱢᱠᱮ ᱦᱳᱭ ᱦᱳᱭ ᱦᱳᱭ ᱢᱟᱱᱮ ᱟᱫᱚ ᱪᱮᱜ ᱞᱤᱧ ᱞᱟᱹᱭ ᱡᱮ ᱫᱟᱜ ᱫᱚᱭ ᱫᱟᱜ ᱫᱟ ᱢᱮᱱᱠᱷᱟᱱ ᱚᱝᱠᱟ ᱠᱟᱡ ᱨᱮᱭᱟᱜ ᱫᱚ ᱵᱟᱝ ᱾ ᱞᱟᱹᱭᱟᱠᱚ ᱥᱮᱫᱟᱭ ᱠᱷᱚᱱ ᱜᱮ ᱵᱟᱝᱢᱟ ᱡᱮ ᱡᱩᱫᱤ ᱨᱟᱛᱵᱟᱫ ᱮᱢ ᱞᱚᱦᱚᱫᱚᱜᱼᱟ ᱛᱟᱦᱚᱞᱮ ᱠᱷᱟᱱ ᱫᱚ ᱨᱩᱣᱟᱹ ᱫᱚ ᱵᱟᱭ ᱧᱟᱢ ᱵᱤᱱᱟ ᱟᱫᱚ ᱱᱟᱣᱟ ᱫᱚ ᱵᱱᱟᱱᱟ ᱪᱮᱜ ᱤᱧ ᱞᱟᱹᱭᱟ ᱱᱟ ᱥᱮ ᱢᱚᱴᱟ ᱥᱤᱥᱤᱨ ᱞᱮᱠᱟᱭ ᱫᱟᱜ ᱫᱟᱭ ᱮᱠᱫᱚᱢ ᱢᱟᱱᱮ ᱱᱟᱥᱮᱱᱟᱜ ᱠᱟᱹᱴᱤᱡ ᱦᱚᱲᱢᱚ ᱠᱚᱛᱮ ᱞᱚᱦᱚᱫ ᱛᱟᱵᱮᱱᱟ ᱩᱱᱟᱹᱜ ᱴᱟᱜ ᱦᱚᱸ ᱵᱟᱝ ᱾ ᱢᱟᱱᱮ ᱵᱷᱤᱡᱟᱹᱣ ᱛᱮ ᱵᱷᱤᱡᱟᱹᱣ ᱵᱮᱱᱟ ᱟᱫᱚ ᱤᱱᱠᱟᱹ ᱛᱮᱫᱚ ᱪᱤᱠᱟᱹᱛᱮ ᱵᱟᱵᱮᱱ ᱨᱩᱣᱟᱹᱜᱼᱟ ᱾
ᱦᱭ ᱳᱭ ᱚᱱᱮ ᱚᱱᱟ ᱚᱱᱟ ᱥᱤᱥᱤᱨ ᱫᱟᱜ ᱞᱮᱠᱟ ᱡᱟᱹᱯᱩᱫ ᱫᱷᱟᱨᱟᱭ ᱫᱟᱜ ᱮᱫᱟ ᱵᱟᱝ ᱾
ᱦᱳᱭ ᱦᱳᱭ ᱦᱳᱭ
ᱚ ᱜᱚᱝᱠᱮ ᱛᱟᱦᱚᱞᱮ ᱨᱚᱦᱚᱭ ᱠᱚᱫᱚ ᱵᱤᱱ ᱛᱤᱧ ᱡᱷᱟᱹᱞ ᱟᱠᱟᱫ ᱛᱮ ᱜᱚᱝᱠᱮ?
ᱨᱚᱦᱚᱭ ᱠᱚᱫᱚ ᱦᱟᱸᱜ ᱵᱟᱹᱭᱦᱟᱹᱲ ᱠᱷᱩᱞᱤᱧ ᱫᱷᱩᱨᱟᱹᱣ ᱠᱟᱱᱟ ᱢᱟᱱᱮ ᱢᱟᱫᱮᱨ ᱦᱤᱞᱳᱜ ᱠᱷᱚᱡ ᱞᱤᱧ ᱞᱟᱜᱟᱣ ᱠᱟᱜ ᱠᱚᱣᱟ ᱾
ᱵᱟᱭᱨᱟ ᱢᱩᱱᱤᱥ ᱛᱷᱤᱱ ᱞᱟᱜᱟ ᱠᱟᱜ ᱠᱤᱱᱟᱹ ᱟᱫᱚ ᱤᱧ ᱛᱤᱱ ᱛᱮᱜᱮ ᱛᱤᱱᱟᱹᱜ ᱜᱟᱱ ᱠᱤᱱ ᱜᱟᱱᱟ ᱦᱟᱸᱜ ᱮᱱᱛᱮᱫ ᱾
ᱟᱪᱪᱷᱟ ᱟᱪᱪᱷᱟ ᱦᱳᱭ ᱦᱳᱭ ᱛᱟᱦᱞᱮ ᱟᱯᱮ ᱥᱮᱫ ᱫᱚ ᱫᱟᱜ ᱡᱟᱹᱲᱤ ᱠᱚᱫᱚ ᱴᱷᱤᱠ ᱴᱷᱤᱠᱟᱹᱱ ᱜᱮᱭᱟ ᱵᱟᱝ ᱠᱷᱮᱛ ᱠᱚᱫᱚ ᱯᱩᱨᱟᱹ ᱨᱚᱦᱚᱭ ᱞᱮᱠᱟ ᱫᱚ ᱦᱟᱸ ᱥᱟᱹᱛ ᱟᱠᱟᱱ ᱛᱟᱯᱚ ᱜᱮᱭᱟ ᱾
ᱵᱟᱝ ᱜᱚᱝᱠᱮ ᱢᱟᱱᱮ ᱚᱱᱟ ᱵᱟᱹᱭᱦᱟᱹᱲ ᱠᱚᱛᱮ ᱜᱟᱱᱚᱜ ᱠᱟᱱᱟ ᱦᱟᱸᱜ ᱟᱫᱚ ᱵᱟᱹᱭᱟᱲ ᱨᱮᱫᱚ ᱟᱞᱮ ᱫᱚ ᱢᱟᱱᱮ ᱥᱚᱸᱜᱷᱟ ᱧᱚᱜ ᱜᱮ ᱛᱟᱞᱮᱭᱟ ᱛᱚ ᱟᱫᱚ ᱚᱱᱟ ᱱᱟᱥᱮᱱᱟᱜ ᱛᱮᱜᱮ ᱫᱟᱜ ᱫᱚ ᱠᱟᱹᱴᱤᱡ ᱤᱭᱟᱹ ᱧᱚᱜᱚᱜᱼᱟ
ᱟᱪᱪᱷᱟ ᱦᱳᱭᱛᱚ ᱜᱚᱝᱠᱮ ᱾
ᱟᱯᱮ ᱥᱮᱫ ᱜᱮ ᱛᱟᱞᱦᱮ ᱜᱚᱝᱠᱮ ᱤᱭᱟᱹ ᱨᱮᱭᱟᱜ ᱫᱚ ᱪᱟᱥᱵᱟᱥ ᱨᱮᱭᱟᱜ ᱫᱚ ᱛᱤᱱᱟᱹᱜ ᱥᱟᱺᱜᱤᱧ ᱚᱠᱟ ᱞᱮᱠᱟ?
ᱜᱚᱝᱠᱮ ᱟᱨ ᱪᱮᱜ ᱵᱮᱱ ᱞᱟᱹᱭᱟ ᱪᱟᱥᱵᱟᱥ ᱛᱚ ᱮᱦᱚᱵ ᱫᱚ ᱮᱛᱚᱦᱚᱵ ᱟᱠᱟᱱᱟ ᱢᱮᱱᱠᱷᱟᱱ ᱦᱚᱞᱟ ᱢᱟᱫᱷᱮᱨ ᱠᱷᱚᱱ ᱮᱢᱚᱱ ᱡᱟᱹᱥᱛᱤ ᱠᱟᱭᱛᱮ ᱫᱟᱜ ᱮᱫᱟ ᱜᱚᱝᱠᱮ ᱠᱷᱮᱛ ᱵᱟᱹᱫᱽ ᱪᱟᱞᱟᱣ ᱦᱚᱸ ᱵᱟᱭ ᱜᱟᱱᱚᱜ ᱠᱟᱱᱟ ᱾
ᱟᱪᱪᱷᱟ ᱟᱪᱪᱷᱟ ᱟᱪᱪᱟᱷᱚ ᱚᱱᱟ ᱦᱚᱸ ᱡᱚᱴᱤᱞ ᱵᱮᱯᱟᱨ ᱠᱟᱱ ᱜᱮᱭᱟ ᱾
ᱦᱳᱭ ᱦᱳᱭ ᱡᱟᱦᱟᱸ ᱠᱷᱮᱛ ᱠᱚᱞᱮ ᱨᱤᱧ ᱨᱚᱦᱚᱭ ᱞᱮᱜᱼᱟ ᱚᱱᱟ ᱠᱷᱮᱛ ᱠᱚᱫᱚ ᱱᱟᱦᱟᱜ ᱰᱩᱵᱩᱡ ᱟᱠᱟᱱᱟ ᱨᱚᱦᱚᱭ ᱾ ᱦᱚᱦᱚᱭᱟᱜ ᱦᱚᱸ ᱦᱟᱱᱮ ᱪᱟᱯᱮᱜ ᱠᱟᱱᱟ ᱜᱚᱝᱠᱮ ᱾
ᱤᱥ ᱥᱟᱞᱟ ᱛᱟᱦᱞᱮ ᱟᱨ ᱦᱚᱛᱚ ᱟᱹᱰᱤ ᱢᱟᱨᱟᱝ ᱡᱩᱴᱤᱞ ᱠᱟᱱᱟ ᱦᱟᱸᱜ ᱾
ᱟᱹᱰᱤ ᱡᱟᱹᱥᱛᱤ ᱪᱟᱸᱫᱳ ᱵᱚᱸᱜᱟ ᱠᱟᱹᱴᱤᱡ ᱦᱚᱸ ᱵᱟᱭ ᱫᱟᱭᱟ ᱢᱟᱭᱟᱞᱮ ᱠᱟᱱᱟ ᱜᱚᱢᱠᱮ ᱪᱮᱫ ᱵᱮᱱ ᱢᱮᱱᱟ ᱾
ᱟᱪᱪᱷᱟ ᱟᱪᱪᱷᱟ ᱟᱪᱪᱷᱟ ᱟᱫᱚ ᱚᱱᱟ ᱛᱚ ᱪᱟᱸᱫᱚ ᱵᱷᱚᱨᱥᱟ ᱜᱮ ᱾ ᱟᱵᱚ ᱛᱚ ᱦᱟᱸᱜ ᱪᱮᱜ ᱦᱚᱸ ᱵᱟᱵᱚᱱ ᱪᱤᱠᱟᱹ ᱫᱟᱲᱮᱭᱟᱜᱼᱟ ᱥᱮ ᱚᱠᱚᱭ ᱵᱮᱱ ᱮᱜᱮᱨᱮᱭᱟ ᱥᱮ ᱚᱠᱚᱭ ᱵᱮᱱ ᱫᱳᱥᱮᱭᱟ
ᱮᱠᱫᱚᱢ ᱜᱚᱝᱠᱮ
ᱪᱟᱸᱫᱳ ᱵᱚᱸᱜᱟ ᱪᱮᱜ ᱮᱢ ᱢᱚᱱᱮᱭᱟ ᱚᱱᱟᱜᱮᱭ ᱪᱤᱠᱟᱹᱭᱟ ᱾
ᱦᱮᱸ ᱦᱮᱸ ᱛᱟᱦᱚᱞᱮ ᱜᱚᱝᱠᱮ ᱟᱯᱮ ᱫᱚ ᱚᱠᱟ ᱫᱤᱥᱚᱢ ᱯᱮ ᱯᱟᱲᱟᱜ ᱠᱟᱱ ᱛᱮ?
ᱟᱞᱮ ᱫᱚ ᱜᱚᱝᱠᱮ ᱚᱱᱟ ᱢᱟᱱ ᱫᱤᱥᱚᱢ ᱵᱮᱱ ᱟᱸᱡᱚᱢ ᱠᱟᱜᱼᱟ ᱦᱟᱸᱜ ᱾
ᱢᱟᱱ ᱫᱤᱥᱚᱢ ᱚᱱᱮ ᱫᱚ ᱤᱭᱟᱹ ᱡᱟᱦᱟᱸ ᱠᱚ ᱞᱮᱭᱟ ᱯᱩᱨᱩᱞᱤᱭᱟᱹ ᱥᱮᱫ ᱯᱟᱲᱟᱜ ᱠᱟᱱᱟ ᱵᱟᱝ ᱥᱮ?
ᱦᱳᱭ ᱢᱟᱱᱮ ᱯᱩᱨᱩᱞᱤᱭᱟᱹ ᱫᱚ ᱯᱩᱨᱩᱞᱤᱭᱟᱹ ᱥᱮᱫ ᱢᱮᱱᱠᱷᱟᱱ ᱟᱞᱮ ᱫᱚ ᱯᱩᱨᱩᱞᱤᱭᱟᱹ ᱫᱚ ᱯᱩᱨᱩᱞᱤᱭᱟᱹ ᱠᱟᱱ ᱜᱮᱭᱟᱞᱮ ᱢᱮᱱᱠᱷᱟᱱ ᱟᱞᱮ ᱫᱚ ᱯᱩᱨᱩᱞᱤᱭᱟᱹ ᱰᱚᱠ ᱨᱮ ᱢᱮᱱᱟᱜ ᱠᱟᱜ ᱞᱮᱭᱟ ᱦᱟᱸᱜ ᱾
ᱚ ᱟᱪᱪᱷᱟ ᱦᱳᱭ ᱦᱳᱭ ᱟᱸᱡᱚᱢ ᱵᱟᱲᱟ ᱟᱠᱟᱫ ᱜᱮᱭᱟᱞᱤᱧ ᱢᱟᱱ ᱫᱤᱥᱚᱢ ᱟᱸᱡᱚᱢ ᱟᱠᱟᱫᱟᱞᱤᱧ ᱡᱮ ᱢᱟᱱ ᱫᱤᱥᱚᱢ ᱨᱮᱱ ᱦᱚᱲ ᱫᱚ ᱯᱟᱞᱮ ᱫᱚᱢᱮ ᱠᱚᱨᱮ ᱨᱩᱥᱤᱠᱟ ᱧᱚᱜ ᱜᱮᱭᱟ ᱾
ᱦᱳᱭ ᱦᱳᱭ ᱜᱚᱢᱠᱮ ᱨᱩᱥᱤᱠᱟ ᱢᱟᱱᱮ ᱟᱞᱮ ᱢᱟᱱ ᱫᱤᱥᱚᱢ ᱨᱮᱫᱚ ᱥᱟᱱᱟᱢᱟ ᱯᱚᱨᱯ ᱠᱚ ᱜᱮᱞᱮ ᱢᱟᱱᱟ ᱵᱟᱛᱟᱣᱟ ᱟᱫᱚ
ᱦᱚᱲ ᱫᱚ ᱱᱟᱱᱟ ᱦᱩᱱᱟᱹᱨ ᱠᱚ ᱢᱮᱱ ᱜᱮᱭᱟ ᱛᱚ ᱚᱠᱚᱭ ᱫᱚᱠᱚ ᱢᱮᱱᱟ ᱨᱩᱥᱤᱠᱟ ᱦᱚᱲ ᱠᱟᱱᱟ ᱠᱚ ᱚᱠᱚᱭ ᱫᱚᱠᱚ ᱢᱮᱱᱟ ᱠᱩᱲᱤ ᱛᱮᱠᱚ ᱢᱟᱱᱟᱣᱟ ᱟᱫᱚ ᱾
ᱵᱟᱝ ᱜᱚᱢᱠᱮ ᱟᱵᱚ ᱥᱟᱱᱛᱟᱲ ᱥᱟᱶᱛᱟ ᱨᱮᱜᱮ ᱟᱹᱨᱤᱪᱟᱹᱞᱤ ᱨᱮᱜᱮ ᱱᱚᱣᱟ ᱨᱟᱹᱥᱠᱟᱹ ᱴᱟᱜ ᱫᱚ ᱢᱮᱱᱟᱜ ᱛᱟᱵᱚᱱ ᱜᱮᱭᱟ ᱡᱩᱫᱤ ᱥᱟᱱᱟᱢ ᱞᱮᱠᱟᱱ ᱯᱚᱨᱚᱵᱽ ᱠᱚ ᱟᱵᱚ ᱠᱚᱜᱮ ᱵᱟᱵᱚᱱ ᱵᱟᱛᱟᱣᱟ ᱛᱟᱦᱚᱞᱮ ᱟᱫᱚ ᱚᱠᱚᱭ ᱚᱱᱟ ᱥᱟᱱᱟᱢ ᱞᱮᱠᱟ ᱟᱹᱞᱤᱧᱟᱜ ᱢᱚᱱᱮ ᱛᱮᱫᱚ ᱥᱟᱱᱟᱢ ᱞᱮᱠᱟᱱ ᱯᱚᱨᱚᱵᱽ ᱢᱟᱱᱟᱣ ᱵᱟᱛᱟ ᱦᱮᱸ ᱢᱟᱱᱮ ᱥᱟᱶᱛᱟ ᱨᱮᱱᱟᱜ ᱢᱟᱨᱟᱝ ᱫᱷᱚᱨᱚᱢ ᱫᱚ
ᱦᱳᱭ ᱦᱳᱭ ᱮᱠᱫᱚᱢ ᱮᱠᱫᱚᱢ ᱟᱫᱚ ᱟᱞᱮ ᱛᱚ ᱦᱟᱸᱜ ᱚᱱᱠᱟ ᱮᱴᱟᱜ ᱨᱚᱠᱚᱢᱟᱜ ᱫᱚ ᱵᱟᱞᱮ ᱢᱟᱱᱟᱣ ᱵᱟᱛᱟᱣ ᱫᱟ ᱥᱮ ᱦᱟᱸᱜ ᱡᱟᱦᱟᱸ ᱟᱵᱚ ᱨᱮ ᱟᱨᱤ ᱪᱟᱞᱤ ᱨᱮ ᱥᱮ ᱞᱟᱭ ᱞᱟᱠᱛᱤ ᱨᱮ ᱥᱮ ᱞᱟᱠᱪᱟᱨ ᱨᱮ ᱞᱮᱠᱷᱟ ᱢᱮᱥᱟ ᱟᱠᱟᱱᱟ ᱚᱱᱠᱟᱱᱟᱜ ᱯᱚᱨᱚᱵᱽ ᱠᱚᱛᱮ ᱜᱮ ᱢᱟᱱᱟᱣ ᱵᱟᱛᱟᱣ ᱠᱟᱱᱟ ᱡᱮᱢᱚᱱ ᱠᱟᱨᱟᱢ ᱠᱟᱨᱟᱢ ᱫᱚ ᱦᱟᱸᱜ ᱮᱴᱟᱜ ᱠᱚᱨᱮ ᱫᱚ ᱦᱟᱸᱜ ᱧᱮᱞ ᱵᱮᱱ ᱩᱱᱟᱹᱜ ᱫᱚ ᱵᱟᱠᱚ ᱠᱟᱨᱟᱢᱚᱜᱼᱟ ᱢᱮᱱᱠᱷᱟᱱ ᱟᱞᱮ ᱱᱚᱣᱟ ᱢᱟᱱ ᱫᱤᱥᱚᱢ ᱨᱮᱫᱚ
ᱚ
ᱟᱞ ᱫᱚ ᱢᱟᱱ ᱫᱤᱥᱚᱢ ᱨᱮ ᱫᱚ ᱥᱟᱱᱟᱢᱟᱜ ᱢᱮᱱᱫᱟᱞᱤᱧ ᱟᱞᱮ ᱦᱟᱸᱜ ᱚᱱᱟ ᱢᱟᱱ ᱫᱤᱥᱚᱢ ᱨᱮᱫᱚ ᱥᱟᱱᱟᱢ ᱟᱹᱛᱩ ᱞᱮᱠᱟ ᱜᱮᱠᱚ ᱠᱟᱨᱟᱢᱚᱜᱼᱟ ᱢᱮᱱᱛᱮ
ᱚ ᱟᱪᱪᱷᱟ ᱟᱪᱪᱷᱟ ᱠᱟᱨᱟᱢ ᱯᱚᱨᱚᱵᱽ ᱫᱚ ᱦᱳᱭ ᱜᱚᱝᱠᱮ ᱟᱞᱮ ᱱᱚᱣᱟ ᱠᱚᱨᱮ ᱦᱚᱸ ᱵᱟᱝᱞᱮ ᱢᱟᱱᱟᱣ ᱵᱟᱛᱟᱣ ᱜᱮᱭᱟ
ᱟᱪᱪᱷᱟ ᱟᱪᱪᱷᱟ ᱟᱪᱪᱷᱟ ᱛᱟᱦᱚᱞᱮ ᱜᱚᱢᱠᱮ ᱟᱵᱮᱱ ᱫᱚ ᱚᱠᱟ ᱫᱤᱥᱚᱢ
ᱦᱮᱸ ᱟᱹᱞᱤᱧ ᱫᱚ ᱜᱚᱢᱠᱮ ᱱᱚᱣᱟ ᱤᱭᱟᱹ ᱢᱮᱫᱽᱱᱟᱯᱩᱨ ᱞᱤᱧ ᱯᱟᱲᱟᱜ ᱠᱟᱱᱟ ᱢᱮᱫᱽᱱᱟᱯᱩᱨ ᱵᱮᱱ ᱟᱸᱡᱚᱢ ᱟᱠᱟᱫ ᱜᱮᱭᱟ
ᱦᱳᱭ ᱦᱳᱭ ᱦᱳᱭ ᱟᱸᱡᱚᱢ ᱠᱟᱜ ᱜᱮᱭᱟᱞᱤᱧ
ᱦᱳᱭ ᱦᱳᱭ ᱢᱮᱫᱽᱱᱟᱯᱩᱨ ᱡᱮᱞᱟ ᱞᱤᱧ ᱯᱟᱲᱟᱜ ᱠᱟᱱᱟ ᱟᱫᱚ ᱟᱞᱮ ᱥᱮᱫ ᱫᱚ ᱦᱟᱸᱜ ᱟᱞᱮ ᱥᱮᱫ ᱫᱚ ᱱᱚᱣᱟ ᱠᱟᱨᱟᱢ ᱯᱚᱨᱚᱵᱽ ᱫᱚ ᱚᱱᱠᱟ ᱠᱟᱛᱮᱫ ᱫᱚ ᱵᱟᱞᱮ ᱢᱟᱱᱟᱣ ᱵᱟᱛᱟᱣ ᱜᱮᱭᱟ ᱦᱳᱭ ᱵᱟᱦᱟ ᱥᱚᱦᱨᱟᱭ ᱚᱱᱠᱟ ᱡᱟᱜᱠᱮ ᱢᱟᱱᱟᱣ ᱜᱮᱭᱟᱞᱮ
ᱟᱪᱪᱷᱟ ᱟᱪᱪᱷᱟ ᱟᱪᱪᱷᱟ
ᱠᱷᱟᱱ ᱚᱱᱟ ᱠᱟᱨᱟᱢ ᱯᱚᱨᱚᱵᱽ ᱫᱚ ᱦᱟᱯᱲᱟᱢ ᱠᱚᱜᱮ ᱵᱟᱝ ᱠᱚ ᱥᱮᱬᱟ ᱟᱹᱜᱩ ᱟᱠᱟᱫ ᱞᱮᱭᱟ ᱠᱟᱨᱟᱢ ᱵᱚᱸᱜᱟ ᱵᱩᱨᱩ ᱫᱚ
ᱟᱪᱪᱷᱟ ᱟᱪᱪᱷᱟ ᱟᱪᱪᱷᱟ
ᱚᱱᱟ ᱛᱮ ᱱᱟᱦᱟᱜ ᱵᱟᱞᱮ ᱴᱷᱤᱠᱟᱹ ᱫᱟᱲᱮ ᱠᱟᱜᱼᱟ
ᱵᱟᱝ ᱜᱚᱢᱠᱮ ᱱᱚᱣᱟ ᱫᱚ ᱠᱟᱨᱟᱢ ᱫᱚ ᱢᱤᱫᱴᱤᱡ ᱟᱹᱰᱤ ᱢᱟᱨᱟᱝ ᱠᱟᱦᱱᱤ ᱢᱮᱱᱟᱜᱼᱟ ᱥᱮ ᱵᱤᱱᱛᱤ ᱦᱮᱱᱟᱜ ᱟᱠᱟᱜᱼᱟ ᱱᱚᱣᱟ ᱠᱟᱦᱱᱤ ᱫᱚ ᱵᱚᱸᱜᱟ ᱵᱩᱨᱩ ᱠᱚ ᱥᱟᱶ ᱪᱟᱥ ᱵᱟᱥ ᱠᱚ ᱥᱟᱶ ᱤᱫᱤ ᱠᱟᱛᱮᱫ ᱡᱚᱯᱲᱟᱣ ᱦᱮᱱᱟᱜ ᱠᱚ ᱛᱟᱦᱮᱸᱫ ᱱᱚᱣᱟ ᱯᱚᱨᱚᱵᱽ ᱫᱚ
ᱚ ᱟᱪᱪᱷᱟ ᱦᱳᱭ ᱜᱚᱝᱠᱮ ᱛᱟᱦᱚᱞᱮ ᱠᱟᱨᱟᱢ ᱯᱚᱨᱚᱵᱽ ᱵᱟᱝ ᱥᱮ ᱛᱤᱥ ᱯᱮ ᱠᱟᱨᱟᱢᱚᱜ ᱜᱮᱭᱟ ᱜᱚᱝᱠᱮ ᱟᱯᱮ ᱫᱚ ᱦᱮᱞᱳ ᱜᱚᱝᱠᱮ
ᱦᱳᱭ ᱦᱳᱭ ᱦᱳᱭ ᱟᱸᱡᱚᱢᱮᱜᱼᱟᱞᱤᱧ
ᱢᱮᱱᱫᱟᱞᱤᱧ ᱛᱤᱥ ᱯᱮ ᱠᱟᱨᱟᱢᱚᱜ ᱛᱮ ᱜᱚᱢᱠᱮ ᱟᱯᱮ ᱫᱚ
ᱟᱫᱚ ᱪᱮᱫ ᱤᱧ ᱞᱟᱹᱭᱟ ᱜᱚᱢᱠᱮ ᱢᱟᱱᱮ ᱵᱮᱥᱤᱨ ᱵᱷᱟᱜᱽ ᱜᱮᱭᱟ ᱚᱱᱟ ᱵᱷᱟᱫᱚᱨ ᱵᱚᱸᱜᱟ ᱜᱮ ᱦᱟᱸᱜ ᱯᱟᱲᱟᱜᱼᱟ ᱟᱫᱚ ᱢᱮᱱᱠᱷᱟᱱ ᱟᱞᱮ ᱫᱚ ᱚᱱᱟ ᱮᱹᱱᱫᱮ ᱦᱤᱞᱳᱜ ᱜᱮ ᱜᱮᱞᱮ ᱦᱵᱟ ᱟᱫᱚ ᱫᱤ ᱚᱠᱟᱴᱟᱜ ᱫᱤᱱ ᱨᱮ ᱯᱟᱲᱟᱜ ᱠᱟᱱᱟ ᱟᱫᱚ ᱚᱱᱠᱟ ᱜᱮ ᱟᱞᱮ ᱫᱚᱞᱮ ᱠᱟᱨᱟᱢᱚᱜ
ᱵᱷᱟᱫᱚᱨ ᱵᱚᱸᱜᱟ ᱛᱚ ᱱᱚᱜᱼᱚᱭ ᱜᱚᱝᱠᱮ ᱥᱮᱴᱮᱨ ᱦᱮᱡ ᱮᱱ ᱯᱟᱞᱮ
ᱦᱳᱭ ᱦᱳᱭ ᱦᱳᱭ ᱱᱚᱜ-ᱚᱭ ᱦᱟᱸᱜ ᱥᱮᱴᱮᱨ ᱦᱮᱡ ᱟᱠᱟᱱᱟ ᱟᱨ ᱠᱚᱴᱟ ᱫᱤᱱ
ᱚ ᱟᱪᱪᱷᱟ ᱜᱚᱝᱠᱮ ᱛᱟᱦᱚᱞᱮ ᱡᱟᱦᱟᱸ ᱞᱮᱠᱟ ᱨᱮᱦᱚᱸ ᱧᱮᱞ ᱟᱹᱜᱩ ᱫᱚᱨ ᱞᱟᱹᱠᱛᱤ ᱠᱟᱱ ᱜᱮᱭᱟ ᱵᱟᱹᱞᱤᱧ ᱧᱮᱞ ᱵᱟᱲᱟ ᱟᱠᱟᱟᱜᱼᱟ ᱠᱟᱨᱟᱢ ᱯᱚᱨᱚᱵᱽ
ᱦᱳᱭ ᱦᱳᱭ ᱦᱳᱭ ᱮᱠᱫᱚᱢ ᱟᱵᱮᱱ ᱡᱩᱫᱤ ᱦᱤᱡᱩᱜ ᱥᱟᱱᱟ ᱵᱤᱱᱟ ᱮᱠᱫᱚᱢ ᱯᱷᱳᱱ ᱜᱚᱫ ᱟᱹᱞᱤᱧ ᱵᱤᱱ ᱦᱟᱸᱜ
ᱮᱠᱫᱚᱢ ᱜᱚᱢᱠᱮ
ᱱᱟᱢᱵᱟᱨ ᱠᱚᱸᱜ ᱛᱚ ᱦᱚᱸᱭ ᱦᱮᱱᱟᱜ ᱟᱠᱟᱫ ᱜᱮᱭᱟ ᱟᱵᱤᱱ ᱴᱷᱮᱡ
ᱦᱳᱭ ᱦᱳᱭ ᱟᱨ ᱜᱚᱢᱠᱮ ᱠᱟᱨᱟᱢ ᱯᱚᱨᱚᱵᱽ ᱫᱚ ᱵᱚᱪᱷᱚᱨ ᱨᱮ ᱛᱤᱱᱟᱹᱜ ᱫᱷᱟᱣ ᱯᱮ ᱢᱟᱱᱟᱣ ᱜᱮᱭᱟ?
ᱟᱞᱮ ᱫᱚ ᱠᱟᱨᱟᱢ ᱯᱚᱨᱚᱵᱽ ᱫᱚ ᱦᱟᱸᱜ ᱢᱟᱱᱮ ᱮᱴᱟᱜ ᱯᱚᱨᱚᱵᱽ ᱞᱮᱠᱟᱜᱮ ᱡᱮᱢᱚᱱ ᱮᱴᱟᱜ ᱯᱚᱨᱚᱵᱽ ᱥᱚᱨᱦᱟᱭ ᱠᱚ, ᱵᱚᱪᱷᱚᱨ ᱨᱮ ᱢᱤᱫ ᱫᱷᱟᱣ ᱵᱚᱱ ᱢᱟᱱᱟᱣᱟ ᱥᱮ ᱚᱱᱠᱟ ᱫᱤᱱ ᱠᱷᱚᱱ, ᱡᱮᱢᱚᱱ ᱥᱚᱦᱨᱟᱭ ᱫᱚ ᱥᱚᱦᱨᱟᱭ ᱵᱚᱸᱜᱟ ᱨᱮᱜᱮ, ᱦᱳᱭ ᱚᱱᱠᱟ ᱜᱮ ᱮᱱᱛᱮᱫ ᱤᱭᱟᱹ ᱦᱚᱸ ᱠᱟᱨᱟᱢ ᱦᱚᱸ ᱚᱱᱠᱟᱜᱮ ᱢᱤᱫ ᱫᱷᱟᱣ ᱜᱮ ᱢᱟᱱᱟᱜᱼᱟ᱾
ᱳ ᱟᱪᱪᱷᱟ ᱦᱳᱭ ᱦᱳᱭ᱾
ᱦᱳᱭ
ᱟᱸᱡᱚᱢ ᱜᱮᱞᱤᱧ ᱟᱸᱡᱚᱢ ᱧᱟᱢᱟ ᱟᱠᱟᱜᱼᱟ ᱟᱫᱚ ᱧᱮᱞ ᱫᱚ ᱱᱟᱦᱟᱜ ᱵᱟᱞᱤᱧ ᱧᱮᱞ ᱵᱟᱲᱟᱣ ᱠᱟᱜᱼᱟ᱾
ᱟᱪᱪᱷᱟ ᱟᱪᱪᱷᱟ ᱢᱟᱱᱮ ᱠᱟᱨᱟᱢ ᱫᱚ ᱪᱮᱜ ᱞᱮᱠᱟ ᱦᱩᱭᱩᱜᱼᱟ ᱠᱟᱹᱴᱤᱡ ᱢᱟᱱᱮ ᱠᱷᱟᱴᱚ ᱛᱮᱞᱤᱧ ᱥᱚᱫᱚᱨ ᱟᱵᱮᱱ ᱠᱟᱱᱟ᱾
ᱦᱳᱭ ᱠᱟᱹᱴᱤᱡ ᱢᱟ ᱞᱟᱹᱭ ᱥᱚᱫᱚᱨᱞᱤᱧ ᱵᱮᱱ᱾
ᱠᱟᱨᱟᱢ ᱫᱚ ᱮᱱᱛᱮᱜ ᱢᱟᱱᱮ ᱢᱚᱬᱮ ᱚᱱᱟ ᱠᱩᱲᱤ ᱦᱚᱯᱚᱱ ᱠᱚᱣᱟᱜ ᱯᱚᱨᱚᱵᱽ ᱠᱟᱱᱟ ᱞᱟᱹᱭᱟᱠᱚ ᱮᱱᱛᱮ ᱟᱫᱚ᱾ ᱥᱩᱫᱩ ᱮᱠᱟᱞ ᱜᱮ ᱠᱩᱲᱤ ᱦᱚᱯᱚᱱ ᱠᱚᱣᱟᱜ ᱯᱚᱨᱚᱵᱽ ᱠᱟᱱᱟ ᱚᱱᱟ ᱦᱚᱸ ᱵᱟᱝ ᱮᱱᱛᱮᱜ
ᱠᱚᱲᱟ ᱠᱚᱣᱟᱜ ᱦᱚᱸ ᱟᱫᱚ ᱚᱱᱟ ᱠᱩᱲᱤ ᱠᱚᱣᱟᱜ ᱮᱱᱛᱜ ᱠᱷᱟᱹᱴᱟᱹᱞᱤ ᱫᱚ ᱡᱟᱹᱥᱛᱤ ᱦᱮᱱᱟᱜ ᱠᱟᱜᱼᱟ ᱱᱚᱣᱟ ᱠᱟᱨᱟᱢ ᱯᱚᱨᱚᱵᱽ ᱨᱮᱫᱚ,
ᱟᱪᱪᱷᱟ,
ᱢᱟᱱᱮ ᱢᱚᱬᱮ ᱫᱤᱱ ᱠᱷᱚᱱ ᱩᱱᱠᱩ ᱤᱭᱟᱹ ᱠᱟᱛᱮᱜ ᱥᱩᱱᱩᱢ ᱵᱩᱞᱩᱝ ᱡᱚᱛᱚ ᱵᱟᱹᱜᱤ ᱠᱟᱛᱮᱫ ᱮᱱᱛᱮ,
ᱟᱠᱚ ᱚᱱᱟ ᱥᱩᱱᱩᱢ ᱟᱠᱚᱣᱟᱜ ᱦᱚᱲᱢᱚᱨ ᱨᱮ ᱥᱟᱵᱚᱱ ᱥᱩᱱᱩᱢ ᱢᱚᱡᱮ ᱵᱟᱹᱜᱤ ᱠᱟᱛᱮᱜ ᱦᱳᱭ ᱮᱠᱫᱚᱢ ᱚᱱᱟ ᱱᱤᱭᱚᱢ ᱯᱟᱞᱟ ᱠᱟᱛᱮᱜ ᱚᱱᱟ ᱪᱟᱨᱟ ᱠᱚ ᱨᱚᱦᱚᱭᱟ ᱮᱱᱛᱮᱫ᱾ ᱢᱟᱱᱮ ᱡᱟᱦᱟᱸ ᱫᱚᱠᱚ ᱢᱮᱛᱟᱜᱼᱟ ᱡᱟᱣᱟ,
ᱦᱳᱭ,
ᱚᱱᱟ ᱠᱚ ᱫᱚᱦᱚᱭᱟ ᱮᱱᱛᱮᱜ ᱟᱨ ᱛᱟᱨᱯᱚᱨᱮ, ᱢᱩᱪᱟᱹᱜ ᱫᱤᱱ ᱦᱤᱞᱳᱜ ᱡᱮᱫᱤᱱ ᱵᱤᱱᱛᱤ ᱦᱩᱭᱩᱜᱼᱟ ᱮᱱᱛᱮ, ᱥᱮ ᱫᱤᱱ ᱦᱤᱞᱳᱜ ᱫᱚ ᱠᱚ ᱩᱯᱟᱹᱥ ᱠᱟᱜᱼᱟ ᱟᱨᱦᱚᱸ ᱠᱟᱨᱟᱢ ᱢᱟᱜ ᱫᱷᱟᱹᱵᱤᱡ, ᱵᱩᱦᱩ ᱠᱤᱪᱷᱩ ᱟᱭᱢᱟ ᱜᱟᱱ ᱠᱟᱹᱢᱤ ᱛᱟᱦᱮᱱ ᱛᱟᱠᱚᱣᱟ ᱠᱟᱨᱟᱢ ᱤᱭᱟᱹ ᱠᱚᱠᱚ ᱦᱚᱨᱦᱚᱭᱟᱠᱚ,
ᱚ ᱟᱪᱪᱷᱟ ᱟᱪᱪᱷᱟ,
ᱟᱨ ᱢᱩᱪᱟᱹᱜ ᱫᱤᱱ ᱦᱤᱞᱳᱜ ᱠᱟᱨᱟᱢ ᱠᱚ ᱢᱟᱱᱮ ᱠᱚᱲᱟ ᱠᱚ ᱠᱟᱨᱟᱢ ᱠᱚ ᱫᱚᱱ ᱟᱠᱚ,
ᱚ ᱢᱟᱱᱮ ᱨᱟᱹᱥᱠᱟᱹ ᱥᱟᱞᱟᱜ ᱚᱱᱟ ᱫᱚ ᱨᱟᱹᱥᱠᱟᱹ ᱛᱮ,
ᱦᱳᱭ ᱦᱳᱭ ᱟᱨ, ᱠᱩᱲᱤ ᱠᱚᱦᱚᱸ ᱢᱩᱪᱟᱹᱫ ᱨᱮ ᱮᱱᱮᱡ ᱮᱱᱮᱡ ᱛᱮᱠᱚ ᱦᱤᱡᱩᱜᱼᱟ ᱟᱨ ᱚᱱᱟ ᱠᱟᱨᱟᱢ ᱡᱟᱣᱟᱛᱮ ᱮᱱᱛᱮᱜ ᱥᱮ ᱚᱱᱟ ᱡᱟᱦᱟᱸ ᱵᱤᱫ ᱠᱟᱜᱼᱟ ᱠᱚ ᱦᱟᱸᱜ, ᱟᱞᱮᱥᱮᱫ ᱫᱚ ᱱᱚᱛᱮ ᱫᱚ ᱢᱟᱱ ᱫᱤᱥᱚᱢ ᱨᱮᱫᱚ ᱦᱟᱸᱜ ᱤᱭᱟᱹ ᱜᱮᱠᱚ ᱵᱤᱫᱟ ᱥᱟᱨᱡᱚᱢ ᱤᱭᱟᱹ ᱜᱮ, ᱟᱨ ᱢᱮᱱᱠᱷᱟᱱ ᱱᱚᱛᱮ ᱟᱞᱮ ᱠᱷᱚᱡ ᱦᱚᱸ ᱠᱟᱹᱴᱤᱡ ᱥᱟᱦᱟ ᱧᱚᱜ ᱨᱮᱫᱚ ᱦᱟᱸᱜ ᱮᱫᱮᱞ ᱫᱟᱨᱮ ᱠᱚ ᱵᱤᱫᱟ,
ᱟᱪᱪᱷᱟ, ᱦᱳᱭ ᱦᱳᱭ,
ᱤᱱᱟᱹ ᱵᱟᱷᱟᱥᱟᱣ ᱴᱚ ᱠᱟᱛᱮᱜ ᱟᱫᱚ ᱨᱟᱴ ᱯᱟᱴ ᱞᱟᱜᱽᱲᱮ ᱮᱱᱮᱡ ᱠᱚ ᱫᱷᱩᱨᱟᱹᱜᱼᱟ ᱦᱟᱺᱰᱤ ᱠᱚ ᱧᱩ ᱠᱟᱛᱮᱫ,
ᱟᱪᱪᱷᱟ ᱜᱚᱝᱠᱮ, ᱦᱳᱭ᱾ ᱦᱳᱭ ᱟᱸᱡᱚᱢ ᱛᱮᱜᱮ ᱟᱹᱰᱤ ᱨᱟᱹᱥᱠᱟᱹ ᱫᱷᱟᱨᱟ ᱞᱤᱧᱩᱡᱷᱟᱹᱣ ᱠᱮᱜᱼᱟ ᱧᱮᱞ ᱡᱚᱝ ᱛᱮᱢᱟ ᱟᱨᱚ ᱦᱟᱸᱜ ᱡᱟᱹᱱᱤᱡ ᱨᱟᱹᱥᱠᱟᱹᱞᱤᱧ ᱵᱩᱡᱷᱟᱹᱣ। ᱟᱨ
ᱧᱮᱞ ᱠᱟᱛᱮᱜ ᱫᱚ ᱦᱟᱸᱜ ᱜᱚᱝᱠᱮ ᱩᱱᱟᱹᱜ ᱨᱟᱹᱥᱠᱟᱹ। ᱠᱟᱹ ᱫᱚ ᱵᱟᱝ ᱟᱹᱭᱠᱟᱹᱜᱼᱟ ᱠᱟᱨᱟᱢ ᱵᱮᱱ ᱫᱚᱱᱟ ᱥᱮ ᱞᱟᱜᱽᱲᱮ ᱵᱮᱱ ᱮᱱᱮᱡᱟ। ᱚᱱᱟ ᱢᱟᱱᱮ ᱵᱷᱤᱛᱤᱨ ᱨᱮ ᱛᱟᱞᱟ ᱨᱮᱵᱮ ᱵᱚᱞᱚ ᱞᱮᱱᱠᱷᱟᱱ ᱨᱟᱹᱥᱠᱟᱹ ᱠᱟᱹᱴᱤᱡ ᱟᱴᱠᱟᱨᱚᱜᱼᱟ ᱱᱟᱯᱟᱭ ᱥᱟᱺᱦᱤᱡ ᱟᱨᱚ।
ᱧᱮᱞ ᱠᱟᱛᱮᱫ ᱫᱚ ᱦᱟᱜ ᱚᱱᱟ ᱩᱱᱠᱩ ᱦᱚᱲᱟᱜ ᱨᱟᱹᱥᱠᱟᱹ। ᱨᱟᱹᱥᱠᱟᱹ ᱨᱚᱢᱚᱡᱽ ᱛᱮ ᱜᱮᱵᱤᱱ ᱵᱩᱡᱷ ᱟᱵᱮᱱᱟᱜ ᱨᱤᱡᱷᱟᱹᱣ ᱫᱚ ᱵᱟᱵᱮᱱ ᱟᱹᱭᱠᱟᱹᱼᱟ।
ᱟᱫᱚ, ᱧᱮᱞ ᱵᱟᱲᱟ ᱠᱟᱜ ᱥᱮ ᱠᱟᱢ ᱫᱚ ᱟᱫᱚ ᱦᱚᱲ। ᱠᱚᱛᱮᱦᱚᱸ ᱠᱟᱹᱴᱤᱡ ᱨᱟᱹᱥᱠᱟᱹ ᱧᱚᱜ ᱫᱚ ᱠᱟᱹᱴᱤᱡ ᱫᱚᱭ ᱵᱩᱡᱷᱟᱹᱣ ᱜᱮᱭᱟ।
ᱦᱳᱭ ᱦᱳᱭ ᱦᱳᱭ ᱦᱳᱭ ᱥᱮᱛᱚ ᱦᱮᱸ।
ᱟᱨ ᱜᱚᱢᱠᱮ ᱟᱯᱮ ᱟᱸᱡᱚᱢ ᱟᱠᱟᱜᱼᱟ ᱞᱤᱧ ᱡᱮ ᱟᱯᱮ ᱢᱟᱱ ᱫᱤᱥᱚᱢ ᱨᱮ ᱥᱮᱫ ᱨᱮᱜᱮ ᱚᱱᱛᱮ ᱨᱮᱜᱮ ᱵᱳᱨᱳ ᱯᱟᱛᱟ ᱢᱮᱱᱛᱮ ᱦᱩᱭᱩᱜᱼᱟ ᱥᱮ ᱪᱮᱫ।
ᱦᱳᱭ ᱦᱳᱭ ᱦᱳᱭ ᱜᱚᱢᱠᱮ ᱢᱟᱱᱮ ᱚᱱᱟ ᱫᱚ ᱢᱟᱱ ᱫᱤᱥᱚᱢ ᱛᱟᱞᱟ ᱨᱮᱜᱮ ᱠᱟᱱ ᱜᱮᱭᱟ ᱮᱠᱫᱚᱢ ᱚᱱᱟ ᱠᱚᱫᱚ। ᱢᱟᱱ ᱫᱤᱥᱚᱢ ᱨᱮᱭᱟᱜ ᱛᱟᱞᱟ ᱢᱟᱞᱟ ᱠᱚᱨᱮ ᱯᱟᱲᱟᱜ ᱠᱟᱱᱟ ᱮᱠᱫᱚᱢ ᱦᱩᱭ ᱫᱚ ᱮᱠᱫᱚᱢ ᱫᱩᱥᱛᱩᱨ ᱦᱩᱭᱩᱜᱼᱟ ᱜᱚᱢᱠᱮ। ᱛᱮ ᱢᱟᱱᱮ ᱟᱹᱰᱤ ᱡᱟᱹᱥᱛᱤ ᱠᱚ ᱦᱚᱲᱚᱜᱼᱟ ᱮᱠᱫᱚᱢ।
ᱦᱳᱭ ᱦᱳᱭ ᱮᱢ ᱵᱟᱲᱟ ᱠᱟᱜᱼᱟ ᱢᱮᱱᱠᱷᱟᱱ ᱪᱟᱞᱟᱣ ᱫᱚ ᱱᱟᱦᱟᱜ ᱵᱟᱹᱞᱤᱧ ᱪᱟᱞᱟᱣ ᱵᱟᱲᱟ ᱟᱠᱟᱱᱟ। ᱢᱚᱱᱮ ᱢᱟᱭ ᱚᱨ ᱜᱮᱭᱟ ᱡᱮ ᱪᱟᱞᱟᱜ ᱪᱟᱞᱟᱜ ᱢᱮᱱᱠᱷᱟᱱ। ᱡᱟᱹᱥᱛᱤ ᱠᱟᱭᱛᱮ ᱛᱚ ᱵᱟᱝ ᱚᱠᱟᱨᱮ ᱠᱟᱹᱣᱰᱤ ᱟᱱᱟᱴ ᱠᱷᱟᱹᱛᱤᱨ ᱛᱮ ᱵᱟᱞᱤᱧ ᱪᱟᱞᱟᱣ ᱫᱟᱲᱮ ᱟᱠᱟᱜᱼᱟ।
ᱟᱪᱪᱷᱟ ᱟᱪᱪᱷᱟ ᱛᱟᱦᱚᱞᱮ ᱢᱤᱫᱴᱤᱡ ᱠᱟᱛᱷᱟ ᱞᱤᱧ ᱠᱩᱞᱤ ᱵᱮᱱᱟ ᱜᱚᱢᱠᱮ?
ᱦᱳᱭ ᱜᱚᱢᱠᱮ ᱞᱟᱹᱭ ᱵᱤᱱ
ᱚ ᱢᱮᱱᱫᱟᱞᱤᱧ ᱛᱟᱦᱚᱞᱮ ᱡᱩᱨᱤ ᱡᱚᱝ ᱠᱟᱱᱟᱵᱤᱱ ᱥᱮ ᱵᱟᱝᱟ।
ᱟᱨ ᱪᱮᱫ ᱢᱮᱱᱟ ᱜᱚᱢᱠᱮ ᱱᱮᱛᱟᱨ ᱫᱚ ᱱᱚᱣᱟ ᱯᱷᱟᱞᱛᱩ ᱦᱚᱲ ᱛᱚ ᱱᱮᱦᱚᱲ ᱫᱚ ᱚᱠᱚᱭ। ᱚᱳᱭ ᱫᱚ ᱟᱠᱚᱨᱮᱱ ᱦᱚᱯᱚᱱ ᱮᱨᱟᱭ ᱮᱢᱟᱵᱮᱱᱟ
ᱟᱪᱪᱷᱟ ᱟᱪᱪᱷᱟ ᱟᱹᱞᱤᱧᱟᱜ ᱢᱮᱱ ᱛᱮᱫᱚᱭ ᱞᱟᱹᱭᱟ। ᱟᱵᱮᱱ ᱱᱚᱣᱟ ᱡᱩᱫᱤ ᱵᱟᱹᱦᱩ ᱵᱮᱱ ᱯᱟᱸᱡᱟ ᱠᱚᱣᱟ ᱮᱱᱛᱮᱫ ᱥᱮ ᱧᱟᱢ ᱠᱚ ᱠᱟᱜ ᱵᱮᱱ ᱠᱟᱹᱴᱤᱡ ᱢᱟᱱ ᱫᱤᱥᱚᱢ ᱠᱷᱚᱱ ᱜᱮ ᱤᱫᱤ ᱠᱚᱵᱮᱱ ᱠᱟᱨᱚᱱ ᱫᱚ ᱟᱞᱮ ᱟ ᱢᱟᱱ ᱫᱤᱥᱚᱢ ᱨᱮᱫᱚ ᱮᱱᱛᱮ ᱡᱟᱶᱟᱭ ᱠᱚᱫᱚ ᱠᱟᱹᱴᱤᱡ ᱥᱮ ᱟᱛᱳ ᱨᱮᱱ ᱥᱟᱱᱟᱢ ᱦᱚᱲ ᱠᱚᱛᱮ ᱜᱮ ᱡᱟᱶᱟᱭ ᱠᱚᱫᱚ ᱠᱟᱹᱴᱤᱡ ᱢᱟᱨᱟᱝ ᱢᱟᱨᱟᱝ ᱤᱭᱟᱹ ᱜᱮ ᱫᱟᱣ ᱜᱮᱞᱮ ᱟᱲᱟᱜ ᱠᱚᱣᱟ।
ᱟᱪᱪᱷᱟ ᱜᱚᱢᱠᱮ ᱛᱟᱦᱞᱮ ᱟᱹᱵᱤᱱ ᱜᱮ ᱡᱚᱠᱷᱚᱱ ᱵᱤᱱ ᱞᱟᱹᱭᱮᱜᱼᱟ ᱡᱮ ᱟᱯᱮ ᱥᱮᱫ ᱨᱮᱱ ᱛᱤᱨᱞᱟᱹ ᱦᱚᱯᱚᱱ ᱠᱚᱯᱮ ᱮᱢᱚᱜᱼᱟ ᱥᱮ ᱠᱩᱲᱤ ᱜᱤᱫᱽᱨᱟᱹ ᱯᱮ ᱮᱢᱚᱜᱼᱟ ᱛᱟᱦᱚᱞᱮ ᱪᱮᱫᱟᱜ ᱵᱟᱝ ᱱᱤᱥ ᱪᱳᱭ ᱨᱟᱡᱤ ᱫᱚ ᱟᱹᱞᱤᱧ ᱫᱚ ᱢᱮᱱᱟᱜ ᱞᱤᱧ ᱜᱮᱭᱟ।
ᱦᱳᱭ ᱦᱳᱭ ᱦᱳᱭ ᱟᱫᱚ ᱴᱟᱴᱠᱟ ᱫᱚ ᱦᱟᱜ ᱟᱹᱞᱤᱧ ᱦᱚᱸ ᱠᱚᱭ ᱵᱤᱱ ᱴᱟᱴᱠᱟ ᱚᱠᱚᱭ ᱵᱷᱮᱡᱟ ᱜᱚᱱ ᱟᱵᱤᱱᱟ। ᱟᱫᱚ ᱟᱵᱮᱱ ᱦᱚᱸ ᱦᱤᱡᱩᱜ ᱵᱮᱱ ᱧᱮᱞ ᱠᱚᱵᱮᱱ ᱚᱠᱚᱭ ᱚᱠᱟᱴᱟᱜ ᱵᱮᱱ ᱠᱩᱥᱤᱭᱟᱭ ᱠᱟᱱᱟ ᱠᱟᱹᱴᱤᱡ।
ᱴᱷᱤᱠ ᱴᱷᱤᱠ ᱟᱯᱮ ᱟᱯᱮ ᱟᱯᱮ ᱫᱤᱥᱚᱢ ᱨᱮᱜᱮ ᱛᱟᱦᱚᱞᱮ ᱱᱟᱹᱭᱦᱟᱨ ᱫᱚ ᱱᱟ. ᱭᱦᱟᱨ ᱞᱟᱜᱟᱣ ᱞᱤᱧᱟᱹ ᱟᱹᱰᱤ ᱨᱩᱥᱤᱠᱟ ᱦᱚᱲ ᱠᱟᱱ ᱜᱮᱭᱟ ᱯᱮᱥᱮ। ᱡᱟᱠᱮ ᱟᱯᱮ ᱥᱮᱱᱟᱜ ᱟᱹᱨᱤᱪᱟᱹᱞᱤ ᱠᱚ ᱠᱚ ᱥᱮᱪᱮᱫ ᱠᱚ ᱞᱟᱭᱞᱟᱠᱪᱟᱨ ᱠᱚᱞᱤᱧ ᱮᱱᱮᱡ ᱥᱮᱨᱮᱧ ᱠᱚᱨᱮ ᱞᱤᱧ ᱥᱮᱬᱟᱭᱟ। ᱟᱞᱮ ᱥᱮᱫ ᱨᱮᱱ ᱦᱚᱲ ᱦᱚᱸ ᱥᱟᱱᱟᱢ ᱚᱱᱟ ᱠᱚ ᱠᱚᱞᱤᱧ ᱵᱩᱡᱷᱟᱹᱣ ᱵᱟᱲᱟ ᱠᱚᱣᱟ।
ᱦᱳᱭ ᱦᱳᱭ ᱮᱠᱫᱚᱢ ᱮᱠᱫᱚᱢ ᱪᱮᱫᱟᱜ ᱵᱟᱝ ᱪᱮᱫᱟᱜ ᱟᱵᱤᱱ ᱫᱚ ᱟᱫᱚ ᱪᱮᱫ ᱞᱤᱧ ᱞᱟᱹᱭᱟ। ᱡᱩᱫᱤ ᱚᱱᱠᱟ ᱤᱫᱤ ᱠᱚᱵᱮᱱ ᱞᱟᱹᱭ ᱮᱫᱟ ᱮᱵᱮᱱ ᱛᱤᱨᱤ ᱠᱚ ᱟᱫᱚ ᱛᱟᱦᱚᱞᱮ ᱠᱷᱟᱱ ᱫᱚ ᱠᱟᱨᱟᱢ ᱤᱭᱟᱹ ᱠᱚᱨᱮ ᱜᱮ ᱦᱮᱡ ᱞᱮᱱᱠᱷᱟᱱ ᱫᱚ ᱱᱟᱯᱟᱭᱚᱜᱼᱟ ᱛᱚᱠᱷᱚᱱ ᱫᱚ ᱦᱟᱸᱜ ᱡᱚᱛᱚ ᱢᱟᱹᱭ ᱛᱟᱠᱚ ᱠᱚ ᱛᱟᱦᱮᱸᱱ ᱜᱮᱭᱟ ᱦᱟᱸᱜ ᱟᱨ ᱯᱟᱛᱟ ᱪᱷᱟᱛᱟ ᱨᱮᱫᱚ ᱦᱟᱜ ᱡᱚᱛᱚ ᱫᱚ ᱵᱟᱠᱚ ᱫᱟᱬᱟᱱ ᱟᱛᱚ
ᱚ ᱚ ᱦᱳᱭ ᱦᱳᱭ ᱮᱠᱫᱚᱢ ᱮᱠᱫᱚᱢ ᱛᱟᱦᱞᱮ ᱠᱟᱨᱟᱢ ᱯᱚᱨᱚᱵᱽ ᱦᱚᱸ ᱥᱮᱴᱮᱨ ᱦᱤᱡᱩᱜ ᱠᱟᱱᱟ